ᱦᱮᱞᱳ ᱦᱳᱭ ᱡᱚᱦᱟᱨ ᱜᱮ ᱥᱟᱹᱜᱩᱱ ᱥᱮᱛᱟᱜ᱾
ᱟᱸᱡᱚᱢᱚᱜ ᱠᱟᱱᱟ ᱛᱚ ᱴᱷᱤᱠ᱾
ᱦᱮᱸ ᱟᱸᱡᱚᱢᱚᱜ ᱠᱟᱱᱟ ᱟᱸᱡᱚᱢᱚᱜ ᱠᱟᱱᱟ᱾
ᱟᱪᱪᱷᱟ ᱜᱚᱝᱠᱮ ᱛᱟᱦᱞᱮ ᱦᱮᱸ ᱦᱮᱸ ᱞᱟᱹᱭ ᱢᱮ ᱜᱚᱝᱠᱮ
ᱦᱮᱸ ᱜᱚᱝᱠᱮ ᱪᱮᱫ ᱞᱮᱠᱟ ᱢᱮᱱᱟᱢᱟ᱾
ᱦᱳᱭ ᱜᱚᱝᱠᱮ ᱱᱤᱛᱳ ᱫᱚ ᱦᱟᱸᱜ ᱱᱤᱭᱟᱹ ᱜᱷᱟᱹᱲᱤᱡ ᱫᱚ ᱦᱟᱸᱜ ᱪᱟᱸᱫᱚ ᱵᱚᱸᱜᱟ ᱟᱥᱛᱮ ᱦᱟᱸᱜ ᱛᱩᱢ ᱛᱮᱦᱟᱸᱜ ᱱᱤᱛᱚᱜ ᱫᱚ ᱦᱟᱜ ᱱᱟᱯᱟᱭ ᱜᱮ ᱢᱮᱱᱟᱜ ᱠᱟᱫᱤᱧᱟ ᱦᱮᱸ ᱚᱲᱟᱜ ᱦᱚᱲ ᱦᱚᱸ ᱡᱷᱚᱛᱚ ᱱᱟᱯᱟᱭ ᱜᱮ ᱟᱢᱜᱮ ᱪᱮᱞᱠᱟ ᱢᱮᱱᱟᱜ ᱢᱮᱭᱟ ᱟᱨ ᱚᱲᱟᱜ ᱦᱚᱲ ᱠᱚ ᱪᱮᱫ ᱞᱮᱠᱟ ᱢᱮᱱᱟᱜ ᱠᱚᱣᱟ
ᱟᱞᱮ ᱦᱚᱸ ᱱᱟᱯᱟᱭ ᱜᱮ ᱮᱠᱷᱚᱱ ᱫᱚ᱾ ᱚᱲᱟᱜ ᱠᱚᱦᱚᱸ ᱱᱟᱯᱟᱭ ᱜᱮ ᱤᱧᱦᱚᱸ ᱱᱟᱯᱟᱭ ᱜᱮ ᱢᱮᱱᱟᱜ ᱟᱠᱟᱫᱤᱧᱟ᱾
ᱦᱳᱭ ᱦᱳᱭ
ᱛᱟᱦᱞᱮ ᱵᱟ. ᱥᱭᱟᱢ ᱠᱚ ᱦᱳᱭ ᱱᱟ ᱥᱮ
ᱚᱦᱳ ᱵᱟᱹᱥᱭᱟᱹᱢ ᱫᱚ ᱦᱩᱭ ᱟᱠᱟᱱᱟ ᱵᱟᱹᱥᱭᱟᱹᱢ ᱡᱚᱢ ᱠᱟᱛᱮᱜ ᱜᱮ ᱦᱟᱜ ᱤᱧ ᱫᱩᱲᱩᱵ ᱟᱠᱟᱱᱟ ᱦᱮᱸ
ᱟᱪᱪᱷᱟ ᱟᱪᱪᱷᱟ
ᱟᱢ ᱫᱚᱢ ᱡᱚᱢ ᱠᱮᱫᱟ ᱥᱮ ᱵᱟᱝ ᱜᱚᱝᱠᱮ
ᱤᱧ ᱫᱚ ᱟᱹᱣᱨᱤᱧ ᱡᱚᱢᱟ ᱱᱚᱜᱚᱭ ᱠᱟᱹᱴᱤᱡ ᱛᱟᱭᱚᱢ ᱡᱚᱢ ᱦᱩᱭᱚᱜᱼᱟ᱾ ᱛᱟᱦᱞᱮ ᱚᱱᱛᱮ ᱱᱟᱜ ᱦᱚᱭ ᱦᱤᱥᱤᱫ ᱠᱚ ᱚᱠᱟᱞᱮᱠᱟ
ᱦᱚᱭ ᱦᱤᱸᱥᱤᱫ ᱫᱚ ᱦᱟᱸᱜ ᱜᱚᱝᱠᱮ ᱱᱚᱛᱮ ᱫᱚ ᱵᱟᱨᱯᱮ ᱫᱤᱱ ᱞᱟᱦᱟ ᱦᱮᱸ ᱵᱷᱟ. ᱞᱤ ᱜᱤ ᱦᱟᱸᱜ ᱫᱟᱜ ᱡᱟᱹᱲᱤ ᱠᱚᱭ ᱫᱟᱜ ᱡᱟᱹᱲᱤ ᱵᱟᱲᱟ ᱠᱮᱫᱟᱭ ᱟᱫᱚ ᱦᱚᱞᱟ ᱠᱷᱚᱱ ᱫᱚ ᱦᱟᱸᱜ ᱯᱷᱟᱸᱜ ᱠᱟᱫᱟᱭ ᱥᱤᱛᱩᱝ ᱫᱟᱭ, ᱮᱸᱻ ᱡᱮ ᱴᱩᱠᱩᱭ ᱡᱟᱹᱲᱤ ᱞᱮᱫᱟᱭ ᱠᱷᱮᱛ ᱠᱚᱨᱮ ᱫᱟᱜ ᱠᱚ ᱠᱟᱢᱵᱷᱟᱟᱣ ᱞᱮᱱᱟ ᱦᱮᱸ ᱚᱱᱟ ᱠᱚᱫᱚ ᱦᱟᱸᱜ ᱡᱚᱛᱚ ᱜᱮ ᱦᱟᱸᱜ ᱦᱮᱡ ᱞᱮᱱᱟ ᱦᱚᱞᱟᱱᱟᱜ ᱥᱤᱛᱩᱝ ᱛᱮᱜᱮ᱾
ᱦᱩᱸ
ᱟᱨ ᱛᱟᱦᱞᱮ ᱜᱚᱝᱠᱮ ᱟᱯᱮ ᱚᱱᱛᱮ ᱫᱚ ᱪᱮᱫ ᱞᱮᱠᱟ, ᱫᱟᱜ ᱡᱟᱹᱲᱤ ᱠᱚ ᱦᱚᱭ ᱦᱤᱥᱤᱫ ᱠᱚ?
ᱱᱚᱛᱮ ᱫᱚ ᱵᱟᱭ ᱫᱟᱜ ᱟᱠᱟᱫᱟ ᱱᱚᱛᱮ ᱫᱚ ᱵᱟᱨᱥᱤ ᱞᱟᱦᱟᱜᱮ ᱫᱟᱜ ᱟᱠᱟᱫᱟ ᱤᱱᱟᱹᱜᱮ᱾ ᱚᱱᱟ ᱛᱟᱭᱚᱢ ᱫᱟᱜ ᱟᱠᱟᱫᱟᱭ ᱦᱮᱸ ᱛᱦᱤᱧ ᱱᱤᱛᱚᱜ ᱚᱝᱠᱟ ᱞᱮᱠᱟ ᱫᱚ ᱵᱟᱝ ᱵᱩᱡᱷᱟᱹᱜ ᱠᱟᱱᱟ᱾ ᱟᱫᱚ ᱵᱟᱨᱥᱤᱧ ᱞᱟᱦᱟ ᱫᱟᱜ ᱠᱮᱫ ᱚᱱᱟ ᱦᱚᱸ ᱟᱨᱠᱤ ᱫᱟᱜ ᱨᱮ ᱠᱟᱹᱢᱤ ᱵᱟᱝ ᱞᱟᱜᱟᱣ ᱠᱟᱱ ᱛᱟᱦᱮᱸᱫ
ᱦᱳᱭ ᱦᱳᱭ ᱟᱞᱮ ᱦᱚᱸ ᱜᱚᱝᱠᱮ ᱚᱱᱠᱟᱜᱮ ᱱᱚᱜᱚᱭ ᱦᱚᱞᱟ ᱢᱤᱫ ᱫᱤᱱ ᱨᱮᱱᱟᱜ ᱫᱚᱢᱮ ᱥᱤᱛᱩᱝ ᱥᱤᱛᱩᱝ ᱠᱮᱫᱟᱭ ᱦᱚᱞᱟ ᱮᱠᱫᱚᱢ ᱦᱟᱱᱟ ᱫᱟᱠᱟ ᱴᱩᱠᱩᱡ ᱦᱮᱰᱮᱡᱚᱜ ᱞᱮᱠᱟ ᱚᱱᱠᱟ ᱠᱷᱮᱛ ᱠᱚᱨᱮ ᱦᱚᱸ ᱦᱮᱰᱮᱡ ᱠᱟᱛᱮ ᱢᱚᱱᱮ ᱦᱩᱭᱩᱜ ᱠᱟᱱᱟ ᱦᱮᱰᱮᱡᱚᱜ ᱠᱟᱱᱟ ᱦᱮᱸ ᱮ ᱛᱚ ᱚᱱᱟ ᱢᱤᱫ ᱫᱤᱱ ᱥᱤᱛᱩᱝ ᱨᱮᱜᱮ ᱚ ᱫᱟᱜ ᱠᱚ ᱪᱟᱵᱟᱭᱮᱱᱟ ᱛᱟᱦᱚᱞᱮ ᱠᱷᱟᱱ ᱫᱚ ᱪᱟᱥ ᱠᱟᱦᱤ ᱠᱟᱹᱢᱤ ᱠᱚ ᱞᱟᱹᱭ ᱦᱩᱭᱩᱜ ᱠᱟᱱ ᱛᱟᱦᱮᱸ ᱮᱛᱚᱦᱚᱵ ᱦᱩᱭᱩᱜᱼᱟ᱾ ᱦᱮᱸ ᱟᱫᱚ ᱦᱟᱸᱜ ᱚᱱᱟ ᱦᱚᱸ ᱵᱟᱝ ᱦᱩᱭ ᱞᱮᱱᱟ
ᱚ
ᱮᱸ ᱟᱹᱯᱮ ᱛᱟᱦᱚᱞᱮ ᱚᱱᱛᱮ ᱫᱚ ᱮᱠᱟᱹᱞ ᱜᱮ ᱪᱟᱥ ᱠᱟᱹᱢᱤ ᱟᱹᱣᱨᱤᱯᱮ ᱮᱛᱚᱦᱚᱵᱟ? ᱥᱮ
ᱟᱹᱣᱨᱤ ᱟᱹᱣᱨᱤ ᱚᱱ ᱛᱚᱞᱟ ᱜᱤᱰᱤ ᱜᱮ ᱟᱹᱣᱨᱤᱜᱼᱟ ᱛᱚᱞᱟ ᱜᱤᱰᱤ ᱜᱮ ᱡᱚ ᱡᱚᱛᱚ ᱦᱚᱲ ᱜᱮ ᱟᱹᱣᱨᱤ ᱠᱚ ᱜᱤᱰᱤᱭᱟ, ᱦᱮᱸ ᱚᱱᱟ ᱜᱤᱰᱤ ᱞᱮᱠᱷᱟᱱ ᱜᱮ ᱦᱟᱹᱜ ᱦᱳᱭ ᱫᱚ ᱵᱟᱝ ᱟᱫᱚ ᱤᱭᱟᱹ ᱦᱚᱛᱮᱡ ᱛᱮ ᱱᱚᱜ ᱱᱚᱝᱠᱟ ᱫᱟᱜ ᱡᱟᱲᱤ ᱵᱤᱞᱚᱢ ᱧᱚᱜ ᱟᱠᱟᱱᱟ᱾
ᱦᱳᱭ ᱦᱳᱭ ᱫᱟᱜ ᱡᱟᱹᱲᱤ ᱵᱟᱝᱠᱷᱟᱱ ᱛᱚ ᱚᱱᱟ ᱦᱚᱛᱚ ᱦᱟᱸᱜ ᱮᱠᱮᱱ ᱨᱚᱦᱚᱲ ᱨᱮᱫᱚ ᱜᱤᱰᱤ ᱵᱟᱝ ᱜᱟᱱᱚᱜᱼᱟ ᱛᱚ,
ᱦᱮᱸ
ᱟᱞᱮ ᱫᱚ ᱦᱟᱹᱜ ᱡᱮᱢᱚᱱ ᱜᱚᱝᱠᱮ ᱟᱞᱮ ᱫᱚ ᱞᱟᱹᱭ ᱢᱮ ᱜᱚᱢᱠᱮ᱾
ᱦᱮᱸ ᱛᱟᱦᱚᱞᱮ ᱢᱮᱱᱫᱤᱧ ᱚᱠᱟᱴᱟᱜ ᱴᱚᱯᱤᱠ ᱤᱫᱤ ᱠᱟᱛᱮᱜ ᱞᱟᱝ ᱜᱟᱞᱢᱟᱨᱟᱜᱼᱟ?
ᱟᱪᱪᱷᱟ ᱪᱚᱞᱚ ᱠᱟᱹᱴᱤᱡ ᱫᱟᱬᱟᱱ ᱱᱤᱭᱟ ᱜᱮ ᱠᱟᱹᱴᱤᱡ ᱜᱟᱞᱢᱟᱨᱟᱣ ᱦᱩᱭ ᱞᱮᱱᱜᱮ᱾
ᱦᱩᱸ
ᱩᱸ ᱛᱟᱦᱚᱞᱮ ᱜᱚᱝᱠᱮ ᱟᱯᱮ ᱥᱮᱱ ᱚᱱᱠᱟᱱ ᱫᱟᱬᱟᱱ ᱡᱟᱭᱜᱟ ᱠᱚᱫᱚ ᱧᱩᱛᱩᱢ ᱠᱚ ᱨᱮ ᱧᱩᱢᱟᱱ ᱡᱟᱭᱜᱟ ᱠᱚ ᱪᱮᱫ ᱠᱚ ᱢᱮᱱᱟᱜ ᱟᱠᱟᱫᱟ ᱚᱱᱛᱮ?
ᱱᱚᱛᱮ ᱨᱮ ᱦᱚᱸ ᱢᱮᱱᱟᱜ ᱟᱠᱟᱫ ᱜᱮᱭᱟ ᱱᱚ ᱚᱭ ᱡᱟᱦᱟᱸᱦᱞᱮᱠᱟ ᱮᱸ ᱱᱚᱣᱟ ᱳᱭᱮᱥᱴ ᱵᱮᱝᱜᱚᱞ ᱨᱮᱱᱟᱜ ᱡᱟᱦᱟᱸ ᱧᱩᱛᱩᱢᱟᱱ ᱢᱤᱫᱴᱟᱝ ᱫᱟᱬᱟᱱ ᱡᱟᱭᱜᱟ ᱦᱩᱭᱩᱜᱜ ᱠᱟᱱᱟ ᱢᱩᱠᱩᱴᱢᱩᱱᱤᱯᱩᱨ᱾
ᱦᱳᱭ ᱦᱳᱭ
ᱦᱳᱭ ᱛᱟᱦᱟᱞᱮ ᱱᱚᱣᱟ ᱢᱮᱱᱟᱜ ᱟᱠᱟᱫᱟ ᱟᱨ ᱛᱟᱭᱚᱢ ᱚᱱᱟ ᱛᱟᱭᱚᱢ ᱚᱱᱟᱛᱮ ᱥᱩᱥᱩᱱᱤᱭᱟᱹ ᱢᱮᱱᱟᱜ ᱟᱠᱟᱫᱟ᱾
ᱦᱳᱭ ᱦᱳᱭ
ᱦᱩᱸ, ᱟᱨᱦᱚᱸ ᱚᱱᱛᱮ ᱢᱮᱱᱟᱜ ᱟᱠᱟᱫᱟ ᱟᱨᱦᱚᱸ, ᱟᱫᱚ ᱩᱱᱟᱹᱜ ᱫᱚ ᱵᱟᱹᱧ ᱞᱟᱹᱭᱮᱫᱼᱟ᱾
ᱦᱳᱭ ᱦᱳᱭ ᱦᱳᱭ᱾ ᱟᱫᱚ ᱡᱟᱭᱦᱳᱠ ᱜᱚᱝᱠᱮ ᱤᱭᱟᱹ ᱫᱚ ᱦᱟᱸᱜ, ᱥᱩᱥᱩᱱᱤᱭᱟᱹ ᱫᱚ ᱦᱟᱸᱜ ᱤᱧ ᱥᱮᱱ ᱵᱟᱲᱟ ᱟᱠᱟᱱᱟ᱾ ᱦᱮᱸ, ᱟᱫᱚ ᱢᱩᱠᱩᱴᱢᱩᱱᱤᱯᱩᱨ ᱫᱚ ᱱᱤᱛ ᱦᱟᱹᱵᱤᱡ ᱛᱮ ᱦᱟᱸᱜ ᱟᱹᱣᱨᱤᱧ ᱥᱮᱴᱮᱨ ᱫᱟᱲᱮᱭᱟᱜᱼᱟ ᱾ ᱛᱚᱵᱮ ᱦᱟᱸᱜ-ᱟ ᱪᱟᱞᱟᱜ ᱨᱮᱱᱟᱜ ᱟᱹᱰᱤ ᱫᱤᱱ ᱠᱷᱚᱱ ᱟᱸᱥ ᱢᱮᱱᱟᱜ ᱟᱠᱟᱫᱟ ᱦᱟᱸᱜ, ᱛᱤᱥᱤᱧ ᱥᱮᱴᱮᱨ ᱫᱟᱲᱮᱭᱟᱜ ᱠᱟᱱᱟ ᱚᱱᱟ ᱜᱮ ᱟᱞᱮ ᱦᱟᱸᱜ ᱱᱚᱛᱮ ᱡᱮᱢᱚᱱ ᱯᱟᱧᱪᱮᱛ ᱢᱮᱱᱟᱜ ᱟᱠᱟᱫᱟ᱾ ᱯᱟᱧᱪᱟᱭᱮᱛ ᱱᱚᱣᱟ ᱡᱟᱦᱟᱸ ᱰᱮᱢ ᱾ ᱚᱸᱰᱮ ᱵᱩᱨᱩ ᱦᱚᱸ ᱢᱮᱱᱟᱜ ᱟᱠᱟᱫᱟ ᱦᱮᱸ᱾ ᱛᱟᱯᱚᱨᱮ ᱱᱚᱛᱮ ᱟᱡᱚᱫᱤᱭᱟᱹ ᱢᱮᱱᱟᱜ ᱟᱠᱟᱫᱟ᱾ ᱦᱩᱸ, ᱛᱟᱦᱚᱞᱮ ᱜᱚᱝᱠᱮ ᱱᱚᱛᱮ ᱚᱡᱳᱫᱤᱭᱟᱹ ᱥᱮᱫ ᱟᱪᱪᱷᱟ, ᱟᱪᱪᱷᱟ, ᱟᱹᱰᱤ ᱱᱟᱯᱟᱭ ᱚᱜ᱾
ᱯᱟᱧᱪᱮᱛ ᱫᱚ ᱥᱮᱱ ᱰᱮᱢ ᱧᱮᱞ ᱦᱳᱭ ᱟᱠᱟᱱᱟ᱾ ᱚᱱᱟ ᱛᱟᱭᱚᱢ ᱚᱱᱛᱮ ᱡᱟᱦᱟᱸ ᱠᱚᱭᱞᱟ ᱠᱷᱟᱫᱟᱱ ᱢᱮᱱᱟᱜᱼᱟ᱾ ᱤᱱᱟᱹ ᱠᱚ
ᱦᱳᱭ ᱦᱳᱭ ᱦᱳᱭ, ᱦᱳᱭ ᱦᱳᱭ ᱦᱳᱭ᱾ ᱟ ᱱᱚᱛᱮ ᱟᱡᱚᱫᱤᱭᱟᱹ ᱵᱩᱨᱩ ᱠᱚᱫᱚ ᱛᱟᱦᱚᱞᱮ ᱥᱮᱱ ᱦᱳᱭ ᱠᱟᱱᱟ ᱥᱮ ᱵᱟᱝ ᱜᱚᱝᱠᱮ?
ᱟᱡᱚᱫᱤᱭᱟᱹ ᱵᱩᱨᱩ ᱮ ᱵᱟᱝ ᱥᱮᱱ ᱦᱳᱭ ᱠᱚᱜᱼᱟ ᱢᱮᱱᱛᱮ, ᱵᱟᱨ ᱫᱷᱟᱣ ᱱᱮᱰᱟ ᱦᱳᱭ ᱞᱮᱱᱟ᱾ ᱱᱮᱰᱟ ᱵᱟᱝ ᱜᱟᱱ ᱞᱮᱱᱟ᱾ ᱟᱫᱚ ᱚᱸᱰᱮ ᱮᱠᱞᱟ ᱛᱚ ᱥᱮᱱᱚᱜ ᱵᱟᱝ ᱜᱟᱱᱚᱜᱼᱟ ᱾ ᱮᱛᱚᱭᱮᱵ ᱱᱚᱣᱟ ᱠᱚᱨᱮ ᱜᱮ ᱡᱟᱦᱟᱸ ᱥᱮᱸᱫᱽᱨᱟ ᱦᱳᱭ ᱠᱟᱱᱛᱮ ᱤᱱᱟᱹ ᱠᱚᱜᱮ ᱥᱮᱱ ᱵᱟᱲᱟ ᱦᱳᱭ ᱠᱟᱱᱟ, ᱟᱫᱚ ᱵᱟᱝ᱾
ᱚ ᱟᱪᱪᱷᱟ ᱟᱪᱪᱷᱟ ᱦᱳᱭ, ᱛᱟᱦᱚᱞᱮ ᱜᱚᱝᱠᱮ ᱦᱚᱜᱼᱚᱭ ᱤᱧ ᱦᱟᱸᱜ ᱢᱩᱠᱩᱴᱢᱚᱱᱤᱯᱩᱨ ᱜᱮ ᱟᱹᱰᱤ ᱫᱤᱱ ᱠᱷᱚᱱ ᱜᱮ ᱪᱟᱞᱟᱜ ᱨᱮᱱᱟᱜ ᱤᱧ ᱨᱤᱠᱟᱹᱣ ᱟᱠᱟᱫᱟ᱾ ᱥᱮᱱ ᱜᱮ ᱵᱟᱹᱧ ᱫᱟᱲᱮ ᱟᱫᱚ ᱛᱟᱦᱚᱞᱮ ᱠᱟᱹᱴᱤᱡ ᱦᱚᱨ ᱟᱫᱚ ᱟᱫᱚ ᱛᱟᱦᱚᱞᱮ ᱰᱟᱦᱟᱨᱮᱢ ᱞᱟᱹᱭ ᱞᱮᱠᱷᱟᱱ᱾ ᱚᱠᱟ ᱴᱷᱮᱱ ᱠᱷᱚᱱ ᱜᱟᱹᱰᱤ ᱠᱩᱧ ᱧᱟᱢᱟ, ᱚᱠᱟ ᱥᱮᱱᱛᱮ ᱪᱟᱞᱟᱣ ᱞᱮᱱᱠᱷᱟᱱ
ᱦᱮᱸ, ᱚᱱᱟ ᱜᱮ ᱚᱱᱟ ᱜᱮ
ᱚᱱᱠᱟ ᱡᱮᱢᱚᱱ ᱮᱴᱠᱮᱴᱚᱲᱮ ᱵᱟᱝ ᱦᱳᱭᱳᱜ ᱛᱤᱧ᱾
ᱦᱮᱸ ᱦᱮᱸ, ᱱᱚᱛᱮ ᱵᱟᱸᱠᱩᱲᱟ ᱥᱮᱫ ᱠᱷᱚᱱᱟᱜ ᱡᱩᱫᱤᱢ ᱥᱮᱱᱚᱜᱼᱟ ᱵᱟᱸᱠᱩᱲᱟ ᱥᱮᱫ ᱠᱷᱚᱱᱟᱜ ᱥᱚᱡᱷᱮ ᱠᱷᱟᱛᱲᱟ, ᱚᱸᱰᱮ ᱠᱷᱚᱱᱟᱜ ᱰᱟᱭᱨᱮᱠᱴ ᱤᱭᱟᱹ ᱦᱚᱸ ᱥᱮᱱᱚᱜ ᱜᱮᱭᱟ ᱰᱟᱭᱨᱮᱠᱴ ᱢᱩᱴᱢᱩᱱᱤᱯᱩᱨ ᱦᱚᱸ ᱥᱮᱱᱚᱜ ᱜᱮᱭᱟ, ᱚᱱᱟ ᱛᱟᱭᱚᱢ ᱠᱷᱟᱛᱲᱟ ᱠᱷᱚᱱᱟᱜ ᱚᱱᱛᱮ ᱢᱩᱠᱩᱴᱢᱚᱱᱤᱯᱩᱨ᱾ ᱚᱱᱟ ᱥᱳᱨ ᱜᱮᱭᱟ ᱫᱚ ᱢᱮ ᱫᱚ ᱵᱟᱝ ᱥᱟᱜᱤᱧ-ᱟ, ᱟᱞᱮ ᱱᱚᱛᱮ ᱢᱟᱱᱵᱟᱡᱟᱨ ᱥᱮᱫ ᱠᱷᱚᱱᱟᱜ ᱦᱚᱸ ᱢᱟᱱᱡᱟᱨ ᱰᱟᱭᱨᱮᱠᱴ ᱦᱟᱹᱛᱤᱨᱟᱢᱯᱩᱨ ᱚᱱᱛᱮ, ᱠᱷᱟᱛᱲᱟ ᱯᱟᱨᱚᱢ ᱠᱟᱛᱮ ᱟᱨᱦᱚᱸ ᱱᱚᱛᱮ
ᱦᱳᱭ ᱦᱳᱭ ᱦᱳᱭ, ᱟᱪᱪᱷᱟ᱾ ᱛᱟᱦᱚᱞᱮ ᱜᱚᱝᱠᱮ ᱮᱜ ᱚᱸᱰᱮ ᱛᱮ ᱪᱟᱞᱟᱜ ᱞᱟᱹᱜᱤᱫ ᱛᱮ ᱥᱩᱫᱷᱩ ᱵᱟᱥ ᱜᱟᱹᱰᱤ ᱜᱮ ᱥᱮ ᱨᱮᱹᱞ ᱜᱟᱹᱰᱤ ᱨᱮᱱᱟᱜ ᱦᱚᱸ ᱚᱱᱠᱟᱱ ᱵᱮᱵᱚᱥ
ᱨᱮᱹᱞ ᱜᱟᱹᱰᱤ ᱨᱮᱱᱟᱜ ᱫᱚ ᱵᱮᱵᱚᱥᱛᱷᱟ ᱵᱟᱹᱱᱩᱜ ᱟᱠᱟᱫᱟ᱾ ᱵᱟᱥ ᱜᱟᱹᱰᱤ ᱛᱮᱜᱮ ᱪᱟᱞᱟᱜ ᱦᱩᱭᱩᱜᱼᱟ, ᱵᱟᱥ ᱥᱟᱫ ᱛᱮ ᱱᱤᱝᱠᱟᱹ ᱱᱚᱜ-ᱚᱭ ᱡᱟᱦᱟᱸ, ᱴᱳᱴᱳ ᱠᱚ ᱢᱮᱱᱟᱜ ᱟᱠᱟᱫᱟ ᱴᱳᱴ ᱴᱳ ᱛᱟᱨᱯᱚᱨᱮ ᱡᱟᱦᱟᱸ ᱠᱚ ᱟᱨ ᱠᱤ ᱥᱤ ᱮᱱ ᱡᱤ ᱚᱱᱟ ᱠᱚᱜᱮ ᱢᱮᱱᱟᱜ ᱟᱠᱟᱫᱟ᱾
ᱟᱫᱚ ᱟᱫᱚ ᱚᱱᱠᱟᱱ ᱡᱩᱫᱤ ᱡᱟᱭᱜᱟ ᱢᱮᱱᱟᱜ ᱠᱷᱟᱱ, ᱩᱰᱟᱹᱱ ᱜᱟᱹᱰᱤ ᱯᱷᱮᱰᱚᱜ ᱨᱮᱱᱟᱜ, ᱛᱟᱦᱚᱞᱮ ᱩᱰᱟᱹᱱ ᱜᱟᱹᱰᱤ ᱠᱚᱛᱮ ᱜᱮ ᱪᱟᱞᱟᱣ ᱦᱳᱭ ᱠᱚᱜᱼᱟ᱾
ᱦᱚᱸ, ᱩᱰᱟᱹᱱ ᱜᱟᱰᱤ ᱢᱟ ᱵᱟᱹᱱᱩᱜ ᱟᱠᱟᱫᱟ ᱨᱮᱹᱞ ᱜᱟᱹᱰᱤ ᱜᱮ ᱵᱟᱹᱱᱩᱜᱼᱟ, ᱛᱟᱦᱮ ᱩᱰᱟᱹᱱ ᱜᱟᱹᱰᱤ ᱪᱤᱠᱟᱹᱛᱮ ᱛᱟᱦᱮᱱᱟ᱾
ᱦᱳᱭ ᱵᱟᱝ ᱟᱫᱚ ᱨᱮᱹᱞ ᱜᱟᱹᱰᱤ ᱫᱚ ᱦᱟᱸᱜ ᱨᱟᱥᱛᱟ ᱞᱟᱜᱟᱜᱼᱟ, ᱦᱳᱭ ᱟᱫᱚ ᱦᱟᱸᱜ ᱨᱮᱹᱞ ᱜᱟᱹᱰᱤ ᱫᱚ ᱦᱟᱸᱜ ᱨᱟᱥᱛᱟ ᱞᱟᱜᱟᱜ -ᱟ ᱛᱚ, ᱟᱫᱚ ᱩᱰᱟᱹᱱ ᱜᱟᱹᱰᱤ ᱫᱚ ᱨᱟᱥᱛᱟ ᱵᱟᱝ ᱞᱟᱜᱟᱜᱼᱟ ᱛᱚ᱾ ᱩᱱᱤ ᱫᱚ ᱦᱟᱸᱜ ᱪᱚᱴ ᱪᱚᱴ ᱛᱮ ᱦᱤᱡᱩᱜᱼᱟᱭ᱾ ᱥᱤ ᱟᱫᱚ ᱚᱱᱠᱟ ᱡᱩᱫᱤ ᱯᱷᱮᱰᱚᱜ ᱞᱮᱠᱟᱱ ᱡᱟᱭᱜᱟ ᱠᱚ ᱢᱮᱱᱟᱜ-ᱟ᱾ ᱚᱱᱠᱟ ᱫᱚ ᱵᱟᱝ, ᱚᱱᱟ ᱠᱚᱨᱮ ᱯᱷᱮᱰ ᱵᱟᱲᱟᱜ ᱜᱮᱭᱟ ᱾ ᱦᱩᱸ
ᱮᱸᱰᱮᱠᱷᱟᱱ ᱫᱚ ᱦᱮᱞᱤᱠᱮᱯᱴᱟᱨ ᱛᱮ ᱦᱤᱡᱩᱜ ᱦᱩᱭᱩᱜᱼᱟ᱾
ᱦᱳᱭ ᱦᱳᱭ ᱦᱳᱭ᱾
ᱦᱮᱸ
ᱟᱨ ᱛᱟᱦᱚᱞᱮ ᱜᱚᱝᱠᱮ, ᱦᱮᱸ ᱢᱟ ᱞᱟᱹᱭ ᱢᱮ᱾
ᱚ ᱞᱟᱹᱭ ᱟᱹᱧ ᱛᱟᱦᱞᱮ ᱟᱯᱮ ᱚᱱᱛᱮ ᱟᱨ ᱪᱮᱫ ᱠᱚ ᱛᱟᱦᱞᱮ ᱚᱱᱠᱟ ᱱᱟᱜ ᱫᱟᱬᱟᱱ ᱡᱟᱭᱜᱟ ᱢᱮᱱᱟᱜ ᱟᱠᱟᱫᱟ?
ᱱᱚᱛᱮ ᱜᱚᱝᱠᱮ ᱦᱟᱸᱜ, ᱚᱱᱟ ᱟᱡᱚᱫᱤᱭᱟᱹ ᱵᱩᱨᱩ ᱢᱮᱱᱟᱜ ᱟᱠᱟᱫᱟ ᱦᱮᱸ᱾
ᱦᱩᱸ ᱟᱪᱪᱷᱟ, ᱛᱟᱦᱞᱮ ᱟᱡᱚᱫᱤᱭᱟᱹ ᱵᱩᱨᱩ ᱡᱟᱦᱟᱸ ᱥᱮᱸᱫᱽᱨᱟ ᱦᱩᱸ, ᱚᱱᱟ ᱥᱮᱸᱫᱽᱨᱟ ᱵᱟᱨᱮᱛᱮ ᱠᱟᱹᱴᱤᱡ ᱮᱢ ᱞᱟᱹᱭ-ᱟ?
ᱦᱮᱸ, ᱜᱚᱝᱠᱮ ᱚᱱᱟ ᱫᱚ ᱦᱟᱸᱜ, ᱟᱞᱮ ᱫᱚ ᱦᱟᱸᱜ ᱠᱟᱹᱴᱤᱡ ᱯᱷᱟᱨᱟᱠ ᱫᱚᱞᱮ ᱯᱷᱟᱨᱟᱠ ᱜᱮᱭᱟ, ᱛᱚᱵᱮ ᱟᱞᱮ ᱥᱮᱱ ᱠᱟᱱ ᱜᱮᱭᱟ᱾ ᱦᱮᱸ, ᱚᱱᱟ ᱫᱚ ᱦᱟᱸᱜ-ᱟ, ᱚᱱᱟ ᱠᱩᱱᱟᱹᱢᱤ ᱨᱮ
ᱦᱮᱸ
ᱠᱩᱱᱟᱹᱢᱤ ᱨᱮ ᱚᱸᱰᱮ ᱫᱚ ᱥᱮᱦᱨᱟ ᱥᱮᱸᱫᱽᱨᱟ ᱫᱚᱠᱚ ᱪᱟᱞᱟᱜ ᱜᱮᱭᱟ᱾
ᱦᱮᱸ
ᱱᱚ-ᱱᱚ ᱱᱚᱣᱟ ᱦᱚᱸᱛᱚ ᱢᱮᱫᱴᱟᱝ ᱫᱟᱬᱟᱱ ᱦᱮᱸ ᱥᱮ ᱥᱟᱸᱜᱷᱟᱨ ᱞᱮᱠᱟᱱᱟᱜ ᱜᱮᱛᱚ ᱵᱩᱡᱷᱟᱹᱜᱼᱟ, ᱟᱡᱚᱫᱤᱭᱟᱹ ᱥᱮᱸᱫᱽᱨᱟ? ᱥᱟᱶᱛᱮ ᱟᱵᱚ ᱥᱟᱶᱛᱟ ᱨᱮᱱᱟᱜ ᱦᱚᱸ ᱢᱮᱫ ᱴᱟᱝ ᱢᱮᱫᱴᱟᱝ ᱦᱤᱸᱥ ᱠᱟᱱᱟ ᱡᱟᱦᱟᱸ ᱫᱚ ᱟᱹᱰᱤ ᱧᱩᱛ ᱧᱩᱛᱩᱢᱟᱱᱟᱜ ᱦᱮᱸ ᱥᱮ ᱧᱩ ᱟᱱᱟᱜ ᱡᱟᱦᱟᱸ ᱫᱚ ᱡᱤᱭᱚᱱ ᱟᱹᱰᱤ ᱢᱟᱨᱟᱝ ᱢᱤᱫ ᱢᱤᱫᱴᱟᱝ ᱠᱟᱹᱢᱤ, ᱟᱫᱚ ᱩᱱᱟᱹᱜ ᱩᱞ ᱛᱟᱹᱨᱩᱣᱟᱜ ᱢᱟᱪᱟ ᱠᱷᱚᱱᱟᱜ ᱦᱮᱸ ᱨᱩᱣᱟᱹᱲ ᱦᱤᱡᱩᱜ ᱟ ᱱᱚᱣᱟ ᱫᱚ ᱟᱹᱰᱤ ᱢᱚᱞᱚᱝ ᱨᱮᱱᱟᱜ ᱡᱤᱱᱤᱥ ᱠᱟᱱᱟ᱾
ᱟᱹᱰᱤ ᱢᱚᱞᱚᱝ ᱨᱮᱱᱟᱜ ᱵᱮᱯᱟᱨ ᱦᱮᱸ ᱤᱭᱟᱹ ᱠᱟᱱ ᱜᱮᱭᱟ, ᱟᱵᱚ ᱠᱚᱲᱟ ᱜᱤᱫᱽᱨᱟᱹ ᱠᱚᱣᱟᱜ ᱫᱚ᱾ ᱦᱮᱸ ᱟᱫᱚ ᱜᱚᱝᱠᱮ ᱱᱮᱛᱟᱨ ᱫᱚ ᱦᱩᱭᱩᱜ ᱠᱟᱱᱟ, ᱪᱮᱫ ᱞᱮᱠᱟ ᱥᱮᱸᱫᱽᱨᱟ ᱫᱚ ᱦᱩᱭᱩᱜ ᱠᱟᱱᱟ ᱛᱚᱵᱮ ᱠᱷᱟᱱ ᱱᱮᱛᱟᱨ ᱱᱚᱜᱼᱚᱭ ᱟᱹᱰᱤ ᱜᱟᱱ ᱯᱨᱚᱥᱟᱥᱚᱱ ᱠᱷᱚᱱ ᱠᱚ ᱤᱭᱟᱹᱭᱮᱫᱟ ᱢᱟᱱᱮ ᱞᱟᱹᱭ ᱫᱟ ᱠᱚ ᱥᱮᱸᱫᱽᱨᱟ ᱫᱚ ᱵᱟᱝᱯᱮ ᱧᱟᱢᱟ ᱡᱤᱵᱽᱡᱤᱭᱟᱹᱞᱤ ᱠᱚᱫᱚ ᱦᱟᱸᱜ ᱜᱚᱡ ᱫᱚ ᱵᱟᱝᱯᱮ ᱧᱟᱢᱟ ᱢᱮᱱᱠᱷᱟᱱ ᱱᱚᱣᱟ ᱛᱚ ᱟᱵᱚᱣᱟᱜ ᱦᱳᱭ ᱢᱮᱱᱠᱷᱟᱱ ᱱᱚᱣᱟ ᱛᱚ ᱟᱵᱚᱣᱟᱜ ᱛᱚ ᱢᱤᱫᱴᱮᱱ ᱥᱟᱶᱛᱟ ᱨᱮᱱᱟᱜ ᱤᱭᱟᱹ ᱠᱟᱱ ᱛᱟᱵᱚᱱᱟ ᱥᱮ? ᱦᱮᱸ ᱱᱚᱣᱟ ᱫᱚ ᱦᱮ ᱦᱤᱥ ᱠᱟᱱᱟ ᱟᱵᱚ ᱡᱮᱦᱮᱛᱩ ᱢᱮᱱᱟᱜ ᱛᱟᱵᱚᱱᱟ, ᱦᱟᱱᱟ ᱦᱤᱸᱦᱤᱲᱤᱼᱯᱤᱯᱤᱲᱤ ᱠᱷᱚᱱ ᱮᱛᱚᱦᱚᱵ ᱯᱟᱛᱮᱫ ᱯᱟᱨᱮᱞ ᱯᱩᱨᱫᱷᱩᱞ ᱠᱷᱚᱱ ᱱᱚᱣᱟ ᱫᱚ ᱢᱮᱱᱟᱜ ᱛᱟᱵᱚᱱ ᱜᱮᱭᱟ ᱥᱮ?
ᱦᱮᱸ ᱦᱮᱸ
ᱟᱫᱚ ᱛᱟᱦᱞᱮ ᱦᱚᱴᱟᱛ ᱫᱚ ᱦᱟᱸᱜ ᱱᱚᱣᱟ ᱛᱚ ᱵᱚᱱᱫᱚ ᱫᱚ ᱵᱟᱵᱚᱱ ᱫᱟᱲᱮᱭᱟᱜ ᱠᱟᱱᱟ ᱥᱮ ᱠᱟᱹᱴᱤᱡ ᱮᱴᱠᱮᱴᱚᱬᱮ ᱦᱩᱭᱩᱜ ᱠᱟᱱᱟ᱾ ᱱᱤᱛᱚᱜ ᱫᱚ ᱦᱟᱸᱜ ᱥᱮᱸᱫᱽᱨᱟ ᱥᱮᱱ ᱞᱮᱱᱠᱷᱟᱱ
ᱦᱮᱸ ᱦᱮᱸ ᱟᱫᱚ ᱪᱮᱫ ᱞᱮᱠᱟᱜ ᱠᱟᱱᱟ ᱢᱟᱱᱮ ᱱᱚᱣᱟ ᱫᱚ ᱱᱚᱣᱟ ᱮᱠᱟᱞ ᱵᱚᱱᱫᱚ ᱫᱚ ᱩᱪᱤᱛ ᱵᱟᱝ ᱠᱟᱱᱟ ᱟᱵᱚ ᱦᱚᱸ ᱱᱚᱣᱟ ᱵᱚᱱᱫᱚ ᱠᱟᱛᱮ ᱛᱮ ᱨᱮᱦᱚᱸ ᱟᱵᱚ ᱫᱚ ᱥᱮᱱᱚᱜ ᱛᱮᱜᱮ ᱞᱟᱜᱟᱣ ᱵᱚᱱᱟ ᱪᱮᱫᱟᱜ ᱥᱮ ᱱᱚᱣᱟ ᱡᱟᱦᱟᱸ ᱞᱮᱠᱟ ᱟᱵᱚᱣᱟᱜ ᱞᱟᱭᱞᱟᱠᱪᱟᱨ ᱢᱮᱱᱟᱜ ᱟᱠᱟᱫᱟ ᱟᱹᱨᱤᱪᱟᱹᱞᱤ ᱢᱮᱱᱟᱜ ᱟᱠᱟᱫᱟ ᱚᱱᱟ ᱞᱮᱠᱟᱜᱮ ᱟᱵᱚᱣᱟᱜ ᱦᱚᱸᱛᱚ ᱢᱤᱫᱴᱟᱝ ᱚᱱᱟ ᱦᱚᱸ ᱠᱟᱱᱟ ᱡᱟᱦᱟᱸ ᱫᱚ ᱱᱩᱱᱟᱹᱜ ᱢᱟᱨᱟᱝ ᱡᱤᱱᱤᱥ ᱠᱟᱱᱟ ᱡᱟᱦᱟᱸ ᱫᱚ ᱢᱟᱱᱮ ᱪᱮᱫ ᱤᱧ ᱞᱟᱹᱭᱟ ᱢᱤᱫᱴᱟᱝ ᱞᱟᱭᱞᱟᱠᱪᱟᱨ ᱢᱩᱫᱽ ᱨᱮᱜᱮ ᱟᱵᱚᱣᱟᱜ ᱯᱟᱲᱟᱜᱼᱟ
ᱦᱳᱭ ᱦᱳᱭ ᱱᱚᱣᱟ ᱦᱚᱸ ᱟᱵᱚᱣᱟᱜ ᱢᱤᱫᱴᱮᱱ ᱱᱚᱣᱟ ᱦᱚᱸ ᱢᱤᱫᱴᱮᱱ ᱟᱵᱚᱣᱟᱜ ᱩᱯᱨᱩᱢ ᱠᱟᱱᱟ᱾
ᱦᱮᱸ
ᱦᱮᱸ ᱟᱫᱚ ᱱᱚᱣᱟ
ᱦᱮᱸ ᱱᱚᱣᱟ ᱦᱚᱸ ᱵᱟ ᱱᱚᱣᱟ ᱦᱚᱸ ᱡᱩᱫᱤ ᱟᱵᱚ ᱵᱚᱱ ᱡᱟᱹᱯᱤᱫ ᱦᱚᱪᱚᱭᱟ ᱮᱱᱠᱷᱟᱱ ᱫᱚ ᱟᱵᱚᱣᱟᱜ ᱟᱨᱦᱚᱸ ᱢᱤᱫᱴᱟᱝ ᱩᱯᱨᱩᱢ ᱛᱮᱵᱚᱱ ᱠᱷᱟᱴᱚᱭᱮᱱᱟ
ᱦᱳᱭ ᱦᱳᱭ ᱦᱳᱭ ᱚᱱᱟᱜᱮ ᱟᱫᱚ ᱯᱨᱚᱥᱟᱥᱚᱱ ᱵᱤᱵᱷᱟᱜᱽ ᱠᱷᱚᱱ ᱫᱚ ᱚᱱᱠᱟ ᱦᱟᱜ ᱠᱷᱚᱵᱚᱨ ᱠᱚᱫᱚ ᱠᱚ ᱮᱢᱚᱜ ᱠᱟᱱᱟ ᱡᱮ ᱮᱸᱰᱮ ᱠᱷᱚᱱ ᱫᱚ ᱦᱟᱸᱜ ᱱᱚᱣᱟ ᱠᱚᱫᱚ ᱦᱟᱸᱜ ᱟᱫᱚ ᱵᱟᱝᱯᱮ ᱧᱟᱢᱟ ᱦᱮᱸ ᱠᱷᱟᱱ ᱟᱵᱚᱨᱮᱱ ᱦᱚᱸ ᱯᱩᱨᱩᱫᱷᱩᱞ ᱠᱚ ᱢᱮᱱᱟᱜ ᱠᱚᱣᱟ ᱢᱟᱺᱡᱷᱤ- ᱢᱟᱯᱟᱡᱷᱤ ᱠᱚ ᱩᱱᱠᱩ ᱦᱚᱸᱠᱚ ᱪᱩᱴᱤᱜ ᱟ ᱪᱷᱩᱴᱟᱹᱣ ᱟᱠᱚ ᱜᱮᱭᱟ᱾ ᱱᱚᱣᱟ ᱠᱟᱹᱢᱤ ᱨᱮ ᱦᱟᱸᱜ ᱱᱤᱛᱚᱜ ᱫᱚ ᱡᱟᱛᱮ ᱵᱟᱝ ᱵᱚᱱᱫᱚᱜ ᱛᱟᱵᱚᱱ ᱱᱚᱣᱟ ᱠᱟᱹᱢᱤ ᱫᱚ ᱛᱟᱦᱮᱱ ᱛᱟᱵᱚᱱ ᱜᱮ
ᱦᱮᱸ ᱦᱮᱸ ᱦᱮᱸ ᱚᱱᱠᱟ ᱫᱚ ᱪᱮᱫᱟᱜ ᱥᱮ ᱚᱱᱟ ᱫᱚ ᱟᱵᱚᱣᱟᱜ ᱟᱹᱭᱫᱟᱹᱨ ᱫᱚ ᱟᱵᱚ ᱛᱮᱜᱮ ᱦᱟᱛᱟᱣ ᱦᱩᱭᱩᱜ ᱛᱟᱵᱚᱱᱟ ᱚᱱᱟ ᱫᱚ ᱵᱟᱝ ᱠᱚ ᱮᱢᱚᱜᱼᱟ ᱟᱨ ᱚᱜᱩ ᱦᱚᱸ ᱵᱟᱭ ᱟᱹᱜᱩ ᱟᱵᱚᱣᱟᱜ ᱡᱟᱦᱟᱸ ᱠᱟᱹᱢᱤ ᱟᱵᱩᱣᱟᱜ ᱡᱟᱦᱟᱸ ᱦᱚᱠ ᱚᱱᱟ ᱫᱚ ᱟᱵᱚ ᱛᱮᱜᱮ ᱦᱟᱛᱟᱣ ᱦᱩᱭᱩᱜ ᱛᱟᱵᱚᱱᱟ᱾
ᱦᱮᱸ ᱦᱮ ᱟᱨ ᱛᱟᱦᱚᱞᱮ ᱜᱚᱝᱠᱮ ᱦᱮᱸ ᱢᱟ ᱞᱟᱹᱭ ᱢᱮ
ᱞᱟᱹᱭ ᱞᱮᱢ ᱞᱟᱹᱭ ᱞᱮᱢ ᱾
ᱴᱷᱤᱠ ᱞᱟᱹᱭ ᱫᱧ ᱛᱟᱦᱚᱞᱮ ᱟᱯᱮ ᱚᱱᱛᱮ ᱫᱚ ᱦᱟᱸᱜ ᱪᱮᱫ ᱞᱮᱠᱟ ᱥᱮᱸᱫᱽᱨᱟ ᱠᱟᱹᱢᱤ ᱥᱮᱸᱫᱽᱨᱟ ᱠᱚᱫᱚᱯᱮ ᱪᱟᱞᱟᱜ ᱵᱟᱲᱟᱜ ᱜᱮᱭᱟ ᱥᱮ ᱵᱟᱝ
ᱦᱮᱸ ᱟᱞᱮ ᱥᱮᱸᱫᱽᱨᱟ ᱞᱮ ᱥᱮᱱᱚᱜ ᱜᱮᱭᱟ
ᱦᱳᱭ ᱟᱫᱚ ᱚᱱᱟᱜᱮ ᱟᱞᱮ ᱫᱚ
ᱟᱫᱚ ᱦᱟᱸᱜ ᱱᱤᱛᱚᱜ ᱫᱚ ᱚᱱᱠᱟ ᱞᱮᱠᱟ ᱥᱮᱸᱫᱽᱨᱟ ᱫᱚ ᱵᱟᱹᱱᱩᱜ ᱟᱠᱟᱫᱟ ᱩᱱᱟᱹᱜ ᱥᱮᱸᱫᱽᱨᱟ ᱫᱚ ᱯᱟᱨᱚᱢᱮᱱᱟ ᱦᱮᱸ ᱢᱮ ᱞᱮᱛᱟᱲ ᱜᱮ ᱛᱮᱦᱮᱧ ᱱᱚᱰᱮ ᱜᱟᱯᱟ ᱦᱟᱸᱰᱮ ᱦᱮᱸ ᱱᱚᱜᱼᱚ ᱱᱚᱝᱠᱟ ᱡᱟᱦᱟᱸ ᱟᱨᱠᱤ ᱟᱠᱚᱣᱟᱜ ᱤᱭᱟᱹ ᱠᱟᱱ ᱛᱟᱠᱚ ᱦᱮᱸ ᱚᱸᱰᱮ ᱨᱮᱱ ᱰᱤᱨᱦᱤᱭᱟᱜ ᱡᱟᱦᱟᱸ ᱠᱟᱹᱢᱤ ᱡᱟᱦᱟᱸ ᱱᱮᱰᱟ ᱢᱟᱦᱟ ᱚᱱᱟ ᱱᱮᱰᱟ ᱢᱟᱦᱟ ᱩᱱᱤ ᱤᱭᱟᱹ ᱠᱷᱚᱵᱚᱨᱮ ᱯᱟᱥᱱᱟᱣᱟ
ᱦᱳᱭ ᱦᱳᱭ ᱦᱳᱭ
ᱛᱤᱥ ᱠᱚᱛᱮ
ᱦᱮᱸ
ᱱᱚᱣᱟ ᱨᱮ ᱱᱚᱣᱟ ᱦᱚᱸᱛᱚ ᱢᱤᱫ ᱞᱮᱠᱟᱱᱟᱜ ᱥᱟᱸᱜᱷᱟᱨ ᱢᱩᱫᱽ ᱨᱮᱜᱮ ᱯᱟᱲᱟᱜᱼᱟ ᱡᱮᱢᱚᱱ ᱦᱮ ᱥᱟᱸᱜᱷᱟᱨ ᱞᱟᱹᱭ ᱞᱮᱠᱷᱟᱱ ᱫᱚ ᱟᱵᱚ ᱟᱹᱰᱤ ᱞᱮᱠᱟᱱᱟᱜ ᱜᱮ ᱵᱟ ᱡᱟᱦᱟᱸ ᱞᱮᱠᱟ ᱥᱮᱸᱫᱽᱨᱟ ᱱᱚᱣᱟ ᱢᱤᱫ ᱞᱮᱠᱟᱱᱜ ᱟᱵᱚᱣᱟᱜ ᱥᱟᱸᱜᱷᱟᱨ ᱠᱟᱱ ᱛᱟᱵᱚᱱᱟ᱾ ᱚᱱᱟ ᱛᱟᱭᱚᱢ ᱦᱩᱭᱩᱜ ᱠᱟᱱᱟ ᱱᱚᱛᱮ ᱫᱤᱥᱚᱢ ᱮ ᱥᱟᱸᱜᱷᱟᱨ᱾
ᱩᱸᱜ ᱦᱮᱸ᱾
ᱚᱱᱟ ᱢᱤᱫᱴᱟᱝ ᱠᱟᱱᱟ ᱦᱮᱸ ᱛᱟᱯᱚᱨᱮ ᱠᱟᱱᱟ ᱥᱟᱶᱛᱟ ᱞᱟᱹᱜᱤᱫ ᱥᱟᱸᱜᱷᱟᱨ᱾ ᱦᱮᱸ ᱟᱵᱚᱣᱟᱜ ᱢᱟᱱᱮ ᱟᱨᱠᱤ ᱟᱵᱩᱣᱟᱜ ᱡᱟᱦᱟᱸ ᱠᱟᱹᱢᱤᱦᱚᱨᱟ ᱠᱚ, ᱥᱮ ᱱᱚᱜ ᱚᱭ ᱱᱤᱛᱚᱜ ᱡᱟᱦᱟᱸ ᱞᱮᱠᱟ ᱟᱵᱚᱣᱟᱜ ᱟᱵᱩᱣᱟᱜ ᱥᱟᱶᱛᱟ ᱨᱮ ᱮᱱᱮ ᱟᱱᱟᱴ ᱮᱸᱴᱠᱮᱴᱚᱬᱮ ᱠᱚ ᱥᱤᱨᱡᱟᱹᱜ ᱠᱟᱱᱟ ᱦᱮᱸ ᱚᱱᱟ ᱮᱢ ᱟᱜᱩ ᱠᱚ ᱪᱮᱸᱜᱷᱟ ᱠᱚ ᱞᱟᱹᱜᱤᱫ ᱛᱮ ᱚᱱᱟ ᱞᱟᱹᱜᱤᱫ ᱛᱮ ᱥᱟᱸᱜᱷᱟᱨ ᱦᱩᱭᱩᱜᱼᱟ᱾ ᱟᱵᱚ ᱯᱟᱹᱨᱥᱤ ᱵᱟᱧᱪᱟᱣ ᱞᱟᱹᱜᱤᱫ ᱛᱮ ᱦᱮᱸ ᱯᱟᱹᱨᱥᱤ ᱯᱟᱥᱱᱟᱣ ᱞᱟᱹᱜᱤᱫ ᱛᱮ ᱚᱱᱟ ᱞᱟᱹᱜᱤᱫ ᱛᱮ ᱥᱟᱸᱜᱷᱟᱨ ᱦᱩᱭᱩᱜ ᱛᱟᱵᱚᱱᱟ ᱜᱩᱨᱩ ᱜᱚᱢᱠᱮ ᱡᱟᱦᱟᱸ ᱚᱞ ᱠᱟᱫᱟ, ᱛᱟ ᱚᱱᱟ ᱞᱟᱹᱜᱤᱫ ᱛᱮ
ᱚᱱᱟ ᱢᱩᱫᱽ ᱨᱮᱫᱚ ᱦᱟᱸᱜ ᱟᱹᱰᱤ ᱜᱟᱱ ᱯᱟᱲᱟᱣᱜ ᱠᱟᱱᱟ ᱛᱚ, ᱩᱸ᱾
ᱟᱫᱚ ᱦᱟᱸᱜ ᱱᱚᱣᱟ ᱛᱟᱭᱚᱢ ᱨᱮ ᱟᱨᱦᱚᱸ ᱟᱹᱰᱤ ᱞᱮᱠᱟᱱᱟᱜ ᱠᱟᱹᱢᱤ ᱠᱚ ᱢᱮᱱᱟᱜ ᱟᱠᱟᱫᱟ, ᱱᱚᱜ ᱚᱭ ᱡᱟᱦᱟᱸ ᱞᱮᱠᱟ ᱚᱸᱰᱮ ᱠᱷᱚᱱᱟᱜ ᱡᱚᱠᱷᱚᱱ ᱢᱤᱫᱴᱟᱝ ᱡᱟᱭᱜᱟ ᱠᱷᱚᱱᱟᱜ ᱟᱨ ᱢᱤᱫᱴᱟᱝ ᱡᱟᱦᱟᱸ ᱡᱟᱭᱜᱟ ᱵᱚᱱ ᱪᱟᱞᱟᱜ ᱠᱟᱱᱟ ᱵᱤᱱᱩᱯᱩᱨᱩᱢ ᱡᱟᱭᱜᱟᱨᱮ ᱚᱸᱰᱮᱱᱟᱜ ᱟᱵᱚ ᱚᱱᱟ ᱚᱸᱰᱮ ᱤᱫᱤ ᱠᱟᱛᱮᱜᱵᱚ ᱵᱟᱰᱟᱭ ᱜᱮ ᱱᱚᱣᱟ ᱠᱟᱛᱷᱟ ᱜᱮᱛᱚ ᱥᱟᱸᱜᱷᱟᱨ ᱠᱚ ᱢᱮᱛᱟᱜᱼᱟ᱾
ᱦᱳᱭ ᱦᱳᱭ ᱦᱳᱭ᱾
ᱦᱩᱸ ᱛᱟᱦᱚᱞᱮ ᱚᱸᱰᱮ ᱚᱸᱰᱮᱱ ᱠᱚ ᱦᱚᱲ ᱪᱮᱫ ᱞᱮᱠᱟᱱᱟ ᱠᱚ ᱦᱮᱸ ᱚᱸᱰᱮ ᱡᱟᱦᱟᱸ ᱟᱵᱚᱨᱮᱱ ᱥᱮ ᱡᱟᱦᱟᱸᱭ ᱵᱟᱝ ᱢᱟᱹᱱᱢᱤ ᱠᱚ ᱢᱮᱱᱟᱜ ᱠᱚᱣᱟ ᱩᱱᱠᱩ ᱪᱮᱫ ᱠᱟ ᱠᱟᱛᱮᱜ ᱡᱤᱭᱚᱱ ᱠᱚ ᱠᱷᱟᱸᱰᱟᱣᱟ᱾
ᱚᱸᱰᱮ ᱟᱠᱚᱣᱟᱜ ᱡᱤᱭᱚᱱ ᱠᱚ ᱦᱮᱸ, ᱵᱤᱛᱟᱹᱣ ᱫᱟᱠᱚ ᱠᱷᱟᱸᱰᱟᱣ ᱫᱟᱠᱚ ᱚᱱᱟ ᱠᱚᱜᱮ ᱟᱵᱚ ᱛᱩᱱᱠᱷᱤ ᱛᱚᱞᱟᱥ ᱠᱟᱛᱮᱜ, ᱦᱮᱸ ᱛᱚᱞᱟᱥ ᱞᱟᱜᱟᱣ ᱵᱚᱱᱟ ᱥᱮ ᱚᱱᱟ ᱠᱚᱜᱮ ᱛᱚ?
ᱦᱮᱸ ᱚᱸᱰᱮᱱᱟᱜ ᱦᱚᱲᱟᱜ ᱟᱹᱨᱤᱪᱟᱹᱞᱤ ᱪᱮᱫ ᱞᱮᱠᱟ ᱛᱠᱚᱣᱟ ᱚᱸᱰᱮᱱ ᱠᱚ ᱦᱚᱲᱟᱜ ᱞᱟᱭ-ᱞᱟᱠᱪᱟᱨ ᱪᱮᱫ ᱞᱮᱠᱟ ᱛᱟᱠᱚᱣᱟ ᱪᱮᱫ ᱞᱮᱠᱟᱱ ᱦᱚᱲ ᱢᱮᱱᱟᱜ ᱠᱚᱣᱟ ᱦᱮᱸ ᱛᱤᱱᱟᱹᱜ ᱟᱨ ᱠᱤ ᱩᱱᱠᱩ ᱚᱱᱰᱮᱱᱟᱜ ᱚᱞᱚᱜ ᱯᱟᱲᱦᱟᱣ ᱛᱤᱱᱟᱹᱜ ᱴᱟ ᱪᱮᱫ ᱞᱮᱠᱟ ᱞᱟᱦᱟ ᱜᱮ ᱛᱟᱠᱚᱣᱟ ᱥᱮ ᱚᱸᱰᱮᱱᱟᱜ ᱟᱨᱦᱚᱸ ᱚᱱᱠᱟᱱᱟᱜ ᱪᱮᱫ ᱧᱩᱛᱩᱢᱟᱜ ᱢᱮᱱᱟᱜ ᱟᱠ ᱠᱟᱫᱟ ᱚᱱᱟ ᱠᱚ ᱵᱟᱰᱟᱭ ᱠᱟᱛᱮ ᱟᱵᱚ ᱫᱚ ᱥᱟᱸᱜᱷᱟᱨ ᱵᱚᱱ ᱢᱮᱛᱟᱜᱼᱟ᱾
ᱚᱦᱚᱸ
ᱦ ᱜᱚᱝᱠᱮ ᱛᱟᱦᱚᱞᱮ ᱢᱟᱫ ᱚᱠᱛᱚ ᱫᱚ ᱦᱟᱸᱜ ᱦᱩᱭᱱᱟ ᱟᱹᱰᱤ ᱜᱟᱱ ᱛᱚ ᱛᱟᱦᱞᱮ ᱚᱱᱟᱜ ᱜᱮ ᱦᱟᱸᱜ ᱟᱞᱚ ᱞᱟᱝ ᱨᱚᱯᱚᱲᱟ ᱦᱜ ᱯᱚᱨᱮᱛᱮ ᱦᱮᱸ ᱢᱤᱫ ᱱᱤᱭᱟᱹ ᱜᱷᱟᱹᱲᱤᱡ ᱱᱟᱦᱟᱜ ᱱᱤᱝᱟᱹ ᱜᱮᱞᱟᱝ ᱨᱚᱯᱚᱲ ᱠᱟᱱᱟ, ᱢᱟ ᱛᱟᱦᱞᱮ ᱡᱚᱦᱟᱨ ᱜᱮ ᱜᱚᱝᱠᱮ ᱫᱚᱦᱚᱭ ᱫᱟᱹᱧ᱾ᱦᱚᱸ